ᱦᱮᱞᱳ
ᱦᱩ ᱥᱟᱹᱜᱩᱱ ᱧᱤᱫᱟᱹ ᱜᱚᱢᱠᱮ
ᱦᱳᱭ ᱥᱟᱹᱜᱩᱱ ᱧᱤᱫᱟᱹ
ᱛᱟᱦᱞᱮ ᱡᱚᱢ ᱵᱟᱲᱟ ᱠᱚ ᱦᱳᱭ ᱠᱟᱱᱟ ᱥᱮ ᱟᱹᱣᱨᱤ?
ᱦᱮᱸ ᱡᱚᱢ ᱵᱟᱲᱟ ᱠᱚ ᱦᱩᱭᱱᱟ ᱦᱚᱜ-ᱚᱭ ᱱᱤᱛᱚᱜ ᱜᱮ
ᱛᱤᱨᱮ, ᱤᱧ ᱦᱚᱸᱧ ᱡᱚᱢ ᱵᱟᱲᱟ ᱟᱠᱟᱱᱟ ᱡᱚᱢ ᱵᱟᱲᱟ ᱠᱟᱛᱮᱫ ᱜᱤᱧ ᱫᱩᱲᱩᱵ ᱠᱟᱱᱟ ᱛᱟᱦᱚᱞᱮ ᱛᱤᱨᱮ ᱡᱟᱹᱯᱤᱫ ᱦᱩᱭᱩᱜᱼᱟ?
ᱱᱚᱜᱼᱭ ᱛᱚ ᱡᱟᱯᱤᱫ ᱦᱩᱭᱩᱜᱼᱟ ᱫᱩᱫᱽᱲᱩᱢ ᱫᱚ ᱫᱩᱫᱽᱲᱩᱢ ᱠᱟᱱᱟ ᱱᱤᱛᱚᱜ ᱜᱮ ᱡᱟᱯᱤᱫ ᱦᱩᱭᱩᱜᱼᱟ ᱮᱠᱴᱩ ᱯᱚᱨᱮ ᱦᱟᱸᱜ
ᱦᱩᱸ ᱦᱮᱸ ᱡᱟᱹᱯᱤᱫᱟᱹᱧ ᱱᱚᱜᱼᱚᱱᱟ ᱠᱚ ᱴᱟᱠᱥ ᱠᱚ ᱜᱚᱞᱯᱚ ᱵᱟᱲᱟ ᱠᱟᱛᱮᱫ ᱜᱮ ᱵᱟᱥ ᱡᱟᱹᱯᱤᱫ ᱦᱩᱭᱩᱜᱼᱟ
ᱚ ᱟᱫᱚ ᱟᱫᱮ ᱟᱹᱰᱤ ᱜᱮ ᱵᱟᱡᱟᱣᱮᱱ ᱫᱚ
ᱦᱮᱸ ᱵᱟᱡᱟᱣ ᱦᱚᱸ ᱵᱟᱡᱟᱣᱮᱱ ᱜᱮᱭᱟ ᱦᱮᱸ ᱡᱟᱹᱯᱤᱫ ᱦᱩᱭᱩᱜᱼᱟ ᱟᱫᱚ
ᱦᱳᱭ
ᱛᱟᱦᱚᱞᱮ ᱛᱮᱦᱤᱧ ᱟᱢᱵᱟᱵᱚᱛᱤ ᱯᱚᱨᱚᱵᱽ ᱪᱮᱫ ᱞᱮᱠᱟ ᱢᱟᱱᱟᱣ ᱦᱩᱭ ᱞᱮᱱᱟ?
ᱢᱟᱱᱟᱣ ᱫᱚ ᱩᱱᱟᱹᱜ ᱢᱚᱡᱽ ᱛᱮᱫᱚ ᱵᱟᱝ ᱦᱩᱭ ᱞᱮᱱᱟ, ᱵᱟᱭᱨᱮ ᱠᱚᱨᱮ ᱛᱟᱦᱮᱸ ᱦᱩᱭᱩᱜ-ᱟ ᱛᱚ ᱫᱤᱭᱮᱯᱚᱨ ᱢᱟᱱᱟᱣᱟ ᱠᱚᱫᱚ ᱵᱟᱝ ᱦᱩᱭ ᱞᱮᱱᱟ᱾
ᱦᱮ ᱟᱢ
ᱤᱧ ᱦᱚᱸ ᱚᱱᱠᱟ ᱫᱚ ᱵᱟᱝ ᱢᱟᱱᱟᱣ ᱦᱩᱭ ᱞᱮᱱᱟ ᱡᱟᱦᱟᱸ ᱞᱮᱠᱟ ᱯᱚᱨᱚᱵᱽ ᱦᱤᱥᱟᱹᱵ ᱛᱮ ᱯᱟᱨᱚᱢ ᱵᱟᱲᱟ ᱦᱩᱭᱱᱟ,
ᱦᱳᱭ, ᱦᱚᱸ,
ᱛᱟᱦᱚᱞᱮ ᱪᱮᱫ ᱠᱚ ᱪᱮᱠᱟ ᱵᱟᱲᱟ ᱦᱩᱭᱩᱜ ᱠᱟᱱᱟ ᱮᱠᱷᱚᱱ ᱫᱚ?
ᱪᱤᱠᱟᱹ ᱫᱚ ᱚᱝᱠᱟ ᱫᱚ ᱪᱮᱫ ᱜᱮ ᱵᱟᱝ ᱚᱲᱟᱜ ᱠᱚᱨᱮ ᱛᱟᱸᱦᱮᱱ ᱦᱩᱭᱩᱜᱼᱟ᱾ ᱦᱤᱱᱟᱹ ᱱᱤᱭᱟᱹ, ᱠᱟᱹᱢᱤ ᱠᱚᱨᱮ ᱜᱮ ᱡᱚᱯᱲᱟᱣ ᱛᱟᱦᱮᱸᱱ ᱦᱩᱭᱩᱜᱼᱟ᱾
ᱚᱻ ᱠᱟᱹᱢᱤ ᱠᱚᱫᱚ ᱪᱮᱜ ᱠᱚᱢ ᱠᱟᱹᱢᱤ ᱵᱟᱲᱟᱭᱟ ᱛᱟᱦᱚᱞᱮ?
ᱱᱚᱝᱠᱟ ᱪᱮᱫ ᱜᱮ ᱵᱟᱝ ᱤᱭᱟᱹ ᱱᱤᱭᱟᱹ ᱵᱮ ᱵᱮᱵᱥᱟ ᱠᱟᱹᱢᱤ ᱠᱚᱨᱮ ᱜᱮ ᱜᱚᱲᱚ ᱵᱟᱲᱟ ᱟᱠᱚ ᱦᱳᱭᱳᱜᱼᱟ᱾
ᱟᱪᱪᱷᱟ ᱱᱟᱯᱟᱭ ᱠᱟᱛᱷᱟ, ᱟᱫᱚ ᱵᱮᱵᱥᱟ ᱠᱚᱫᱚ ᱪᱮᱫ ᱠᱚᱢ ᱵᱮᱵᱥᱟᱭᱮᱫᱟ?
ᱩᱝᱠᱩ ᱤᱭᱟᱹ ᱠᱚᱜᱮ, ᱠᱚᱨᱮ ᱚᱱᱟ ᱠᱚᱨᱮ ᱥᱤᱢ ᱢᱮᱨᱚᱢ ᱠᱚ ᱡᱟᱦᱟᱸ ᱠᱚᱫᱚ ᱨᱚᱦᱚᱲ ᱪᱟᱥᱤ ᱠᱚ ᱞᱟᱹᱭᱮᱜ ᱟ, ᱩᱝᱠᱩ ᱠᱚᱜᱮ᱾
ᱱᱟᱯᱟᱭ ᱜᱮ ᱛᱟᱦᱚᱞᱮ, ᱛᱤᱱᱟᱹᱜ ᱜᱟᱱ ᱢᱮᱱᱟᱜ ᱠᱚ ᱛᱟᱢᱟ ᱥᱤᱢ ᱢᱮᱨᱚᱢ?
ᱟᱫᱚ ᱤᱧ ᱨᱮᱱ ᱫᱚ ᱫᱚᱢᱮ ᱫᱚ ᱵᱟᱹᱱᱩᱜ ᱠᱚᱣᱟ ᱤᱧ ᱫᱚ ᱟᱫᱚ ᱦᱚᱲ ᱨᱮᱱ ᱜᱮ ᱦᱟᱛᱟᱣ ᱵᱟᱲᱟ ᱠᱟᱛᱮ ᱩᱝᱠᱩ ᱜᱮ ᱦᱟᱴ ᱵᱟᱜ ᱦᱟᱴ ᱠᱚᱨᱮ ᱟᱠᱷᱨᱤᱧ ᱵᱟᱲᱟ ᱠᱚᱠᱚ ᱦᱩᱭᱩᱜᱼᱟ, ᱯᱟᱹᱭᱠᱟᱹᱨ ᱠᱚ᱾
ᱚᱻ, ᱢᱟᱱᱮ ᱟᱢ ᱫᱚ ᱦᱚᱲ ᱠᱚ ᱴᱷᱮᱱᱮᱢ ᱦᱟᱛᱟᱣ ᱠᱚᱣᱟ ᱫᱤᱭᱮᱯᱚᱨ ᱡᱟᱣᱨᱟ ᱠᱟᱛᱮ ᱦᱟᱴ ᱨᱮᱢ ᱟᱠᱷᱨᱤᱧ ᱠᱚᱣᱟ᱾ ᱚᱻ ᱚᱱᱟ ᱦᱚᱸ ᱱᱟᱯᱟᱭ ᱠᱟᱹᱢᱤ ᱠᱟᱱ ᱜᱮᱭᱟ᱾
ᱦᱩᱸ᱾ ᱚᱱᱟ ᱟᱯᱮ ᱥᱮᱜ ᱦᱮᱱᱟᱜ ᱠᱚᱣᱟ ᱥᱮ ᱵᱟᱝ ᱥᱤᱢ ᱢᱮᱨᱚᱢ ᱠᱚ ᱪᱟᱥ ᱠᱚ?
ᱟᱞᱮ ᱥᱮᱫ ᱢᱮᱱᱟᱜ ᱫᱚ ᱢᱮᱱᱟᱜ ᱠᱚᱣᱟ ᱟᱫᱚ ᱱᱤᱛᱚᱜ ᱛᱚ ᱚᱲᱟᱜ ᱨᱮ ᱛᱚ ᱵᱟᱹᱱᱩᱧᱟ ᱤᱧᱛᱚ ᱵᱟᱭᱨᱮ ᱥᱮᱜ ᱦᱮᱜ ᱦᱩᱭ ᱠᱟᱱᱟ ᱠᱟᱹᱢᱤ ᱠᱚ᱾
ᱦᱩᱸ ᱟᱪᱪᱷᱟ᱾
ᱛᱟᱣ ᱚᱝᱠᱟᱱᱟᱜ ᱠᱷᱚᱵᱚᱨ ᱠᱚ ᱡᱮ ᱢᱮᱱᱟᱜ ᱠᱚᱣᱟ᱾
ᱦᱳᱭ ᱛᱟᱦᱮᱸ ᱫᱚᱠᱚ ᱛᱟᱦᱮᱸ ᱠᱟᱱᱟ ᱧᱮᱞ ᱦᱚᱴᱩ ᱫᱚ ᱦᱩᱭ ᱠᱟᱱ ᱛᱟᱦᱮᱸᱱ ᱜᱮᱭᱟ ᱟᱫᱚ ᱱᱤᱛᱳᱜ ᱫᱚ ᱦᱟᱸᱜ ᱵᱟᱝ ᱞᱟᱹᱭ ᱫᱚ ᱵᱟᱝ ᱜᱟᱱᱚᱜ ᱠᱟᱱᱟ᱾
ᱦᱩᱸ᱾
ᱛᱟᱦᱚᱞᱮ ᱪᱮᱫᱠᱟ ᱫᱟᱢᱚᱜ ᱠᱟᱱᱟ ᱠᱚ ᱪᱮᱫ ᱞᱮᱠᱟ?
ᱫᱟᱢ ᱰᱷᱮᱨ ᱧᱚᱜ ᱜᱮ ᱪᱟᱞᱟᱜ ᱠᱟᱱᱟ ᱠᱚ ᱥᱤᱢ ᱠᱚ ᱢᱚᱴᱟ ᱢᱩᱴᱤ ᱠᱤᱞᱳ ᱨᱮ ᱮᱸ ᱥᱟᱲᱮ ᱛᱤᱱᱥᱚ, ᱪᱟᱥᱥᱚ ᱚᱝᱠᱟ ᱠᱚ ᱦᱳᱭᱳᱜ ᱠᱟᱱᱟ᱾
ᱟᱨ ᱫᱮᱥᱤ ᱥᱮ ᱯᱳᱞᱴᱨᱤ?
ᱩᱝᱠᱩ ᱫᱤᱥᱤ ᱥᱤᱢ ᱠᱚ ᱚᱲᱟᱜ ᱡᱟᱦᱟᱸᱭ ᱚᱲᱟᱜ ᱠᱚᱨᱮᱱ ᱥᱤᱢ ᱠᱚ᱾
ᱚᱸᱻ ᱟᱪᱪᱷᱟ᱾ ᱟᱨ ᱤᱭᱟᱹ ᱠᱚᱫᱚ ᱢᱮᱨᱚᱢ ᱠᱚᱫᱚ?
ᱢᱮᱨᱚᱢ ᱠᱚᱫᱚ ᱡᱮᱢᱚᱱᱮ ᱦᱟᱨᱟᱜ ᱛᱟᱢᱟ ᱛᱮᱢᱚᱱ ᱜᱮ ᱫᱟᱢᱟᱭ ᱦᱩᱭᱩᱜᱼᱟ᱾
ᱚᱻ᱾ ᱛᱟᱦᱚᱞᱮ ᱦᱟᱴ ᱠᱚᱫᱚ ᱚᱠᱟ ᱠᱚᱨᱮᱢ ᱟᱠᱷᱨᱤᱧ ᱠᱚᱣᱟᱢ ᱟᱠᱷᱨᱤᱧ ᱫᱚ?
ᱦᱮᱸ ᱚᱱᱟ ᱟᱞᱮ ᱥᱩᱨ ᱥᱩᱯᱩᱨ ᱠᱚᱨᱮ ᱚᱱᱠᱟᱱᱟᱜ ᱢᱮᱨᱚᱢ ᱰᱟᱝᱨᱤ ᱦᱟᱴ ᱠᱚ ᱢᱮᱱᱟᱜ ᱟᱠᱟᱜᱼᱟ ᱚᱱ ᱠᱟᱱᱟ ᱚᱱᱟ ᱦᱟᱴ ᱠᱚᱨᱮ ᱜᱮ ᱟᱯᱮ ᱥᱩᱨ ᱠᱚᱨᱮ ᱚᱱᱠᱟ ᱦᱟᱴ ᱠᱚ ᱵᱟᱝ ᱦᱩᱭᱩᱜ ᱜᱮᱭᱟ?
ᱦᱮᱸ ᱦᱩᱭᱩᱜᱼᱟ ᱦᱟᱴ ᱦᱟᱯᱛᱟᱨᱮ ᱚᱱᱟ ᱥᱤᱸᱜᱤ ᱢᱟᱦᱟ ᱦᱤᱞᱳᱜ ᱦᱤᱭᱩᱜᱼᱟ ᱾
ᱦᱩᱸ ᱢᱤᱫ ᱫᱤᱱ ᱜᱤ ᱦᱟᱯᱛᱟᱨᱮ?
ᱳ ᱦᱳᱭ ᱠᱚ ᱢᱤᱫ ᱫᱤᱱ ᱜᱮ ᱾
ᱛᱟᱦᱚᱞᱮ ᱪᱟᱞᱟᱣ ᱵᱟᱲᱟ ᱠᱚ ᱦᱩᱭ ᱵᱟᱲᱟ ᱟᱠᱟᱱᱟ ᱥᱮ ᱵᱟᱝ?
ᱦᱮᱸ ᱟᱫᱚ ᱮᱠᱷᱚᱱ ᱫᱚ ᱵᱟᱭᱨᱮ ᱨᱮ ᱢᱮᱱᱟᱹᱧᱟ ᱛᱚ ᱛᱚᱠᱷᱚᱱ ᱛᱟᱦᱮᱸ ᱦᱩᱭᱩᱜ ᱠᱟᱱ ᱛᱚᱠᱷᱚᱱ ᱫᱚ ᱥᱮᱱ ᱦᱩᱭᱩᱜ ᱠᱟᱱ ᱛᱟᱦᱮᱸᱱᱟ ᱾ ᱛᱚᱠᱷᱚᱱ ᱫᱚ ᱵᱩᱦᱩ ᱫᱤᱱ ᱢᱟᱝ ᱥᱮᱱ ᱦᱩᱭ ᱟᱠᱟᱱᱟ ᱾
ᱦᱩᱸ ᱪᱮᱫ ᱞᱮᱠᱟ ᱦᱟᱴ ᱠᱚᱨᱮ ᱠᱚ ᱟᱬᱜᱳ ᱟᱬᱜᱚ ᱠᱚᱜᱮᱭᱟ?
ᱟᱬᱜᱚ ᱱᱮᱛᱮ ᱫᱚ ᱥᱤᱢ ᱢᱮᱨᱚᱢ ᱫᱚ ᱩᱱᱟᱹᱜ ᱫᱚ ᱩᱱᱟᱹᱜ ᱫᱚ ᱵᱟᱝᱠᱚ ᱟᱬᱜᱳ ᱠᱚᱣᱟ ᱾ ᱠᱚᱢ ᱜᱮᱠᱚ ᱟᱹᱜᱩᱠᱚᱣᱟ ᱾
ᱦᱩᱸ ᱾
ᱚᱱᱠᱟ ᱠᱤᱨᱤᱧ ᱟᱠᱷᱨᱤᱧ ᱦᱚᱲ ᱠᱚᱦᱚᱸ ᱵᱟᱹᱱᱩᱜ ᱟᱠᱟᱜ ᱠᱚᱣᱟ ᱩᱱᱟᱹᱜ ᱜᱟᱱ ᱵᱟᱝ?
ᱦᱩᱸ ᱦᱩᱸ ᱠᱤᱨᱤᱧ ᱞᱟᱹᱜᱤᱫ ᱫᱚ ᱦᱚᱲ ᱢᱮᱱᱟᱜ ᱠᱚᱣᱟ ᱢᱮᱱᱠᱷᱟᱱ ᱟᱠᱷᱤᱧ ᱞᱟᱹᱜᱤᱫ ᱦᱚᱲ ᱵᱟᱹᱱᱩᱜ ᱠᱚᱣᱟ ᱾
ᱦᱩᱸ ᱢᱟᱱᱮ ᱚᱱᱟ ᱟᱯᱮ ᱥᱮᱫ ᱫᱚ ᱦᱚᱭᱛᱳ ᱟᱹᱛᱩᱳ ᱚᱲᱟᱜ ᱠᱚᱨᱮ ᱠᱚᱢ ᱧᱚᱜ ᱜᱮ ᱩᱱᱟᱹᱜ ᱫᱚ ᱵᱟᱝ ᱠᱚ ᱪᱟᱥ ᱠᱟᱜ ᱠᱚᱣᱟ ᱾
ᱚ ᱦᱳᱭᱼᱦᱳᱭ ᱾
ᱦᱩᱸᱼᱦᱩᱸ ᱾
ᱟᱫᱚ ᱠᱟᱢ ᱢᱮᱱᱟᱜ ᱠᱚ ᱨᱮᱦᱚᱸ ᱟᱫᱚ ᱵᱟᱠᱚ ᱛᱚ ᱟᱹᱠᱷᱨᱤᱧ ᱠᱚᱣᱟ ᱛᱚ ᱥᱚᱵ ᱠᱚ ᱛᱩᱯᱩᱜ ᱠᱚᱣᱟ ᱛᱟᱯᱟᱢ ᱠᱚᱣᱟ ᱠᱚ ᱾
ᱦᱩᱸ ᱟᱫᱚ ᱦᱮᱸ ᱥᱟᱺᱰᱤ ᱠᱚᱢᱟ ᱛᱚᱠᱚ ᱛᱩᱯᱩᱫ ᱠᱚᱣᱟ ᱟᱨ ᱮᱸᱜᱟ ᱠᱚᱫᱚ?
ᱮᱸᱜᱟ ᱠᱚᱫᱮ ᱮᱸᱜᱟ ᱠᱚᱫᱚ ᱠᱚ ᱵᱤᱞᱤᱭᱟ ᱾
ᱦᱮᱸ ᱟᱫᱚ ᱚᱱᱠᱟ ᱨᱮ ᱢᱟᱛᱚ ᱛᱟᱦᱚᱞᱮ ᱫᱚᱦᱚᱭ ᱜᱮ ᱠᱚ ᱛᱟᱦᱮᱱᱟ ᱩᱱᱠᱩ ᱦᱚᱸᱠᱚ ᱵᱤᱞᱜᱤᱭᱟ ᱱᱩᱠᱩ ᱦᱚᱸᱠᱚ ᱛᱩᱯᱩᱜᱼᱟ᱾
ᱦᱳᱭ ᱾ ᱛᱟᱦᱚᱞᱮ ᱟᱢᱫᱚ ᱥᱟᱺᱰᱤᱢ ᱟᱹᱠᱷᱨᱤᱧ ᱠᱚᱜᱣᱟ ᱥᱮ ᱡᱚᱛᱚ ᱠᱟᱞᱚᱴ?
ᱤᱧ ᱫᱚ ᱡᱚᱛᱚ ᱜᱮ ᱩᱱᱠᱩ ᱥᱟᱺᱰᱤ ᱠᱟᱞᱚᱴ ᱡᱚᱛᱚ ᱜᱮ᱾
ᱚᱸ ᱾
ᱛᱩᱯᱩ ᱞᱟᱹᱜᱤᱫ ᱠᱚᱦᱚᱸ ᱡᱟᱦᱟᱸᱭ ᱠᱚ ᱛᱩᱯᱩᱜ ᱞᱟᱹᱜᱤᱫ ᱠᱚ ᱦᱟᱛᱟᱣ ᱠᱚᱣᱟ ᱩᱱᱠᱩ ᱛᱩᱯᱩ ᱞᱟᱹᱜᱤᱫ ᱠᱚ ᱦᱟᱛᱟᱣ ᱠᱚᱣᱟ ᱟᱨ ᱵᱟᱹᱠᱤ ᱠᱚᱫᱚ
ᱚᱱᱟ ᱤᱭᱟᱹ ᱞᱟᱹᱜᱤᱫ ᱜᱮ ᱡᱚᱢ ᱞᱟᱹᱜᱤᱫ ᱜᱮ᱾
ᱚ ᱦᱳᱭ ᱾ ᱛᱟᱦᱚᱞᱮ ᱟᱞᱮᱭᱟᱜ ᱦᱟᱴ ᱨᱮ ᱱᱚᱰᱮ ᱛᱟᱦᱚᱞᱮ ᱢᱤᱫ ᱫᱷᱟᱣ ᱜᱟᱱ ᱟᱹᱜᱩ ᱵᱟᱲᱟ ᱠᱚᱢ ᱧᱮᱞ ᱤᱫᱤᱭ ᱢᱮ᱾ ᱪᱮᱫ ᱞᱮᱠᱟᱱ ᱟᱜ ᱦᱟᱴ ᱠᱟᱱᱟ ᱪᱮᱫ ᱠᱟ ᱠᱚ ᱟᱠᱷᱨᱤᱧ ᱚᱜ ᱟ ᱥᱮ ᱵᱟᱝᱟ ᱠᱚ ᱟᱠᱷᱨᱤᱧ ᱚᱜᱼᱟ ᱾
ᱪᱟᱞᱟᱜ ᱦᱩᱭᱩᱜᱼᱟ ᱛᱟᱦᱚᱞᱮ ᱟᱯᱮ ᱥᱮᱱᱟᱜ ᱦᱟᱴ ᱦᱚᱸ ᱢᱤᱫ ᱫᱷᱟ ᱪᱮᱫ ᱞᱮᱠᱟ ᱠᱩ ᱟᱲᱜᱚᱜ ᱠᱟᱱᱟ ᱪᱮᱫ ᱞᱮᱠᱟ ᱫᱚᱨᱫᱟᱢ ᱧᱮᱞᱠᱩ ᱦᱩᱭᱩᱜᱼᱟ᱾
ᱫᱤᱭᱮ ᱚᱱᱟ ᱪᱷᱟᱲᱟ ᱠᱟᱛᱮᱫ ᱮᱴᱟᱜ ᱠᱚᱫᱚ ᱠᱟᱹᱢᱤ ᱠᱚᱫᱚ ᱥᱮ ᱚᱱᱟᱜᱮ ᱥᱩᱫᱩ
ᱟᱨ ᱚᱱᱟ ᱪᱷᱟᱲᱟ ᱠᱟᱛᱮᱫ ᱫᱚ ᱚᱱᱠᱟ ᱱᱚᱜᱚᱭ ᱪᱟᱥ ᱵᱟᱥ ᱠᱚᱨᱮᱜ ᱪᱤᱠᱟᱭ ᱦᱩᱭᱩᱜᱼᱟ᱾
ᱚ ᱾
ᱢᱮᱱᱠᱷᱟᱱ ᱚᱱᱠᱟᱱᱟᱜ ᱠᱟᱹᱢᱤ ᱫᱚ ᱟᱫᱚ ᱵᱟᱹᱱᱩᱜ ᱟᱠᱟᱜ-ᱟ᱾
ᱦᱳᱭ,
ᱟᱯᱮ ᱥᱮᱫ ᱛᱟᱞᱚᱞᱮ ᱪᱟᱥᱼᱵᱟᱥ ᱱᱤᱭᱟᱹᱵᱟᱨ ᱚᱠᱟᱞᱮᱠᱟ ᱦᱩᱭᱩᱜ ᱠᱟᱱᱟ ᱥᱮ ᱵᱟᱝ ᱦᱩᱭᱩᱜ ᱠᱟᱱᱟ?
ᱱᱤᱭᱟᱹ ᱵᱟᱨ ᱠᱮ ᱡᱟᱱᱤ ᱦᱟᱸᱜ ᱵᱟᱹᱧ ᱞᱟᱹᱭ ᱫᱟᱲᱮᱭᱟᱜ ᱠᱟᱱᱟ ᱡᱮ ᱥᱟᱺᱦᱤᱧ ᱠᱚ ᱪᱮᱠᱟᱣ ᱠᱟᱫᱟ᱾
ᱦᱩᱸ,
ᱧᱮᱞ ᱛᱚ ᱵᱟᱝ ᱦᱩᱭ ᱠᱟᱱᱟ᱾
ᱱᱚ ᱱᱚᱝᱠᱟᱱᱟᱜ ᱠᱷᱚᱵᱚᱨ ᱠᱚ ᱵᱟᱠᱚ ᱞᱟᱹᱭ ᱠᱟᱫᱟ ᱡᱮ ᱚᱲᱟᱜ ᱠᱚᱨᱮ,
ᱦᱚᱭ ᱠᱷᱚᱵᱚᱨ, ᱠᱷᱚᱵᱚᱨ ᱫᱚᱠᱚ ᱞᱟᱹᱭᱮᱫᱟ ᱵᱟᱝᱢᱟ ᱟᱯᱚᱨ ᱵᱟᱲᱟ ᱦᱩᱭ ᱠᱟᱱᱟ ᱤᱭᱟᱹ ᱠᱚᱫᱚ ᱵᱟᱝ ᱦᱩᱭ ᱠᱟᱱᱟ᱾ ᱤᱭᱟᱹ ᱠᱚᱫᱚ, ᱟᱹᱣᱨᱤ ᱦᱟᱨᱟᱜᱼᱟ ᱦᱟᱨᱟ ᱫᱚ᱾ ᱟ ᱟᱯᱮ ᱥᱮᱱ ᱜᱮ?
ᱟᱞᱮ ᱥᱮᱫ ᱦᱚᱸ ᱟᱹᱣᱨᱤᱟᱜᱼᱟ, ᱱᱚᱜ ᱚᱭ ᱛᱚ,
ᱚ,
ᱠᱟᱹᱴᱤᱡ ᱠᱟᱹᱴᱤᱡ
ᱦᱚᱭ,
ᱟᱨ ᱚᱱᱛᱮ ᱟᱯᱮᱥᱮᱫ ᱵᱟᱸᱫᱷ ᱠᱚᱨᱮ ᱚᱱᱠᱟ ᱦᱟᱹᱠᱩ ᱠᱚᱯᱮ ᱪᱟᱥ ᱠᱚᱜᱮᱭᱟ ᱥᱮ ᱵᱟᱯᱮ ᱪᱟᱥ ᱠᱚᱜᱮᱭᱟ?
ᱦᱮᱸ ᱪᱟᱥ ᱪᱟᱥ ᱠᱜᱮᱭᱟᱠᱚ᱾
ᱚᱠᱟ ᱞᱮᱠᱟ ᱩᱱᱠᱩ, ᱯᱷᱟᱨᱢᱤᱝ ᱠᱚᱣᱟ ᱯᱮ ᱥᱮ ᱢᱟᱱᱮ ᱵᱟᱸᱫᱽ ᱨᱮ ᱟᱲᱟᱜ ᱠᱟᱛᱮᱫ ᱜᱮ ᱡᱟᱦᱟᱸ ᱠᱚ ᱦᱟᱨᱟᱜ᱾
ᱦᱮᱸ ᱮᱢᱱᱤ ᱟᱲᱟᱜ ᱠᱟᱠᱚ ᱦᱩᱭᱩᱜᱼᱟ, ᱟᱫᱚ ᱡᱟᱦᱟᱸ ᱞᱟᱴᱷᱩᱟᱴᱷᱩ ᱜᱟᱹᱰᱭᱟᱹ ᱠᱚ ᱢᱮᱱᱟᱜᱼᱟ ᱚᱱᱟ, ᱰᱟᱠᱛᱮ ᱠᱚ ᱦᱟᱛᱟᱣᱟ ᱰᱟᱠᱛᱮ ᱱᱤᱭᱟᱹᱯᱚᱨ, ᱡᱟᱦᱟᱸᱭ ᱰᱟᱠ ᱛᱮ ᱦᱟᱛᱟᱣᱟᱭ ᱩᱱᱤ ᱜᱮᱭ ᱪᱟᱥ ᱵᱟᱲᱟ ᱠᱚᱣᱟ᱾
ᱟᱪᱪᱷᱟ,
ᱪᱮᱫ ᱞᱮᱠᱟ ᱟᱫᱚ ᱚᱸᱰᱮ ᱧᱟᱢ ᱦᱩᱭᱩᱜ ᱜᱮᱭᱟ ᱠᱚ ᱵᱷᱟᱹᱜᱮ ᱜᱮ᱾
ᱦᱮᱸ ᱵᱷᱟᱹᱜᱤ ᱜᱮ ᱦᱩᱭᱩᱜᱼᱟ, ᱡᱮᱢᱚᱱ ᱯᱮ ᱵᱚᱪᱷᱚᱨ ᱜᱟᱱ ᱰᱟᱠ ᱠᱚ ᱦᱟᱛᱟᱣᱟ᱾ ᱯᱚᱧᱪᱟᱥ ᱥᱟᱴ ᱦᱟᱡᱟᱨ ᱴᱟᱠᱟ ᱞᱟᱜᱟᱜ-ᱟ ᱞᱟᱜᱟᱣ ᱠᱚᱣᱟ᱾ ᱛᱟᱦᱚᱞᱮ ᱟᱠᱚ ᱚᱸᱰᱮ ᱠᱷᱚᱡ ᱠᱚ ᱧᱟᱢ ᱜᱮᱭᱟ ᱵᱷᱟᱹᱜᱤ ᱜᱮ᱾
ᱟᱫᱚ ᱦᱟᱹᱠᱩ ᱠᱚᱫᱚ ᱛᱤᱱ ᱫᱷᱟᱣ ᱠᱚ ᱛᱩᱞᱟᱹᱣ ᱠᱚᱣᱟ ᱵᱚᱪᱷᱚᱨ ᱨᱮ?
ᱵᱚᱪᱷᱚᱨ ᱨᱮ ᱡᱟ ᱧᱮᱞ ᱦᱩᱭᱳ ᱠᱟᱱᱟ ᱵᱚᱪᱷᱚᱨ ᱨᱮ ᱢᱚᱱᱮ ᱦᱚᱭ ᱢᱤᱫ ᱫᱷᱟᱣ ᱜᱮ ᱠᱚ ᱛᱩᱞᱟᱹᱣ ᱠᱚᱣᱟ᱾
ᱪᱤᱞᱤ ᱠᱚᱜᱮ ᱪᱤᱞᱤ ᱦᱟᱹᱠᱩ ᱵᱤᱥᱤ ᱠᱚ ᱪᱟᱥ ᱠᱚ ᱜᱮᱭᱟ ᱚᱸᱰᱮ?
ᱦᱮᱸ ᱪᱟᱥ ᱠᱚᱭᱟᱠᱟ ᱡᱟ ᱩᱱᱠᱩ ᱦᱟᱸᱜ ᱫᱮᱥᱤ, ᱨᱩᱭ ᱠᱟᱛᱞᱟ ᱦᱟᱸᱜ ᱜᱤᱞᱟᱹᱥ ᱠᱟᱯ᱾ ᱵᱮᱲᱤ,
ᱦᱮᱸ,
ᱟᱯᱮ ᱟᱯᱮ ᱯᱮ ᱪᱟᱥ ᱠᱚᱣᱟ ᱥᱮ ᱵᱟᱝ?
ᱦᱩᱸ, ᱟᱞᱮ ᱥᱮᱫ ᱦᱚᱸ ᱩᱱᱠᱩ ᱪᱟᱥ ᱠᱚᱣᱟ ᱠᱚ ᱩᱱᱠᱩ ᱰᱷᱮᱨ ᱧᱚᱜ ᱜᱟᱹᱰᱭᱟᱹ ᱚᱱᱠᱟ ᱟᱹᱰᱤ ᱩᱥᱛᱟᱹᱨ ᱢᱮᱱᱟᱜ-ᱟ᱾ ᱞᱤᱡ ᱠᱚ ᱦᱟᱛᱟᱣ ᱠᱟᱜᱼᱟ ᱢᱚᱱᱮ ᱠᱟᱜ ᱢᱮ ᱱᱚᱝᱠᱟ ᱫᱷᱟᱨ ᱯᱟᱥᱼᱯᱟᱥ ᱜᱟᱹᱰᱭᱟᱹ ᱠᱚ ᱛᱟᱦᱮᱸᱱᱟ᱾
ᱟᱹᱰᱤ ᱨᱚᱠᱚᱢ ᱦᱟᱹᱠᱩ ᱠᱚ ᱪᱟᱥ ᱠᱟᱠᱚᱣᱟ᱾ ᱩᱱᱠᱩ ᱤᱪᱟᱹᱜ ᱦᱟᱹᱠᱳ ᱠᱚ ᱤᱭᱟᱹ ᱦᱟᱠᱳ ᱠᱚ ᱚᱱᱠᱟ ᱫᱚᱢᱮ ᱯᱷᱟᱨᱢᱤᱝ ᱠᱟᱠᱚᱣᱟ ᱠᱚ᱾
ᱦᱮᱸ ᱤᱪᱟᱹᱜ ᱦᱟᱹᱠᱩ, ᱤᱪᱟᱹᱜ ᱦᱟᱠᱳ ᱛᱟᱦᱚᱞᱮ ᱤᱪᱟᱹᱜ ᱦᱟᱠᱳ ᱡᱚᱢ ᱨᱮᱱᱟᱜ ᱥᱚᱠ ᱢᱮᱱᱟᱜᱼᱟ ᱪᱮᱫ ᱞᱮᱠᱟ ᱫᱟᱢ ᱟᱠᱚ ᱤᱪᱟᱹᱜ ᱦᱟᱠᱳ ᱪᱮᱫ ᱞᱮᱠᱟ?
ᱫᱟᱢ ᱜᱮᱭᱟ ᱠᱚ ᱤᱪᱟᱹᱜ ᱦᱟᱠᱳ ᱢᱚᱴᱟᱢᱩᱴᱤ ᱛᱤᱱᱥᱚ ᱪᱟᱨᱥᱚ ᱜᱟᱱ ᱠᱚ ᱫᱟᱢ ᱟᱠᱚ
ᱥᱟᱭᱤᱡ ᱨᱮᱱᱼᱼ
ᱦᱳᱭ ᱦᱳᱭ
ᱟᱨ ᱚᱱᱛᱮ ᱟᱯᱮ ᱥᱮᱫ ᱯᱚᱞᱴᱤ ᱠᱚᱦᱚᱸ ᱠᱚ ᱯᱷᱟᱨᱢᱤᱝ ᱠᱚ ᱜᱮᱭᱟ ᱥᱮ ᱵᱟᱠᱚ ᱯᱷᱟᱨᱢᱤᱝ ᱠᱚᱣᱟ?
ᱦᱮᱸ ᱯᱳᱞᱴᱨᱤ ᱯᱷᱟᱨᱢᱤᱝ ᱠᱚ ᱢᱮᱱᱟᱜ ᱜᱮᱭᱟ ᱦᱟᱸᱰᱮ ᱱᱟᱰᱮ᱾
ᱦᱮᱸ
ᱟᱯᱮ ᱟᱯᱮ ᱠᱚᱣᱟᱜ ᱫᱚ ᱵᱟᱹᱱᱩᱜ ᱟᱠᱟᱜᱼᱟ?
ᱵᱟᱝ ᱵᱟᱝ ᱟᱞᱮ ᱠᱚᱣᱟᱜ ᱫᱚ ᱵᱟᱹᱱᱩᱜᱼᱟ ᱮᱴᱟᱜ ᱦᱚᱲᱟᱜ ᱠᱟᱱᱟ ᱚᱱᱟ ᱠᱚᱫᱚ᱾
ᱟᱢ ᱫᱚ ᱥᱩᱫᱩ ᱟᱢ ᱫᱚ ᱫᱮᱥᱤᱢ ᱜᱮ ᱟᱹᱠᱷᱨᱤᱧ ᱠᱚᱣᱟ ᱥᱮ ᱯᱳᱞᱴᱨᱤ ᱮᱢ ᱟᱹᱠᱷᱨᱤᱧ ᱠᱚᱣᱟ?
ᱵᱟᱝ ᱯᱳᱞᱴᱤ ᱠᱚᱫᱚ ᱵᱟᱝ, ᱫᱮᱥᱤ ᱥᱤᱢ ᱠᱚᱜᱮᱼᱼ ᱟᱛᱳ ᱯᱟᱲᱟ ᱠᱚᱨᱮᱧ ᱦᱟᱛᱟᱣ ᱵᱟᱲᱟ ᱠᱚᱣᱟ᱾
ᱚᱻ
ᱩᱱᱠᱩ ᱠᱚ ᱜᱮ ᱚᱱᱟ ᱜᱮ ᱵᱷᱟᱜᱤ ᱟᱫᱚ ᱩᱱᱠᱩ ᱫᱮᱥᱤ ᱥᱤᱢ ᱢᱚᱛᱚ ᱯᱷᱟᱨᱢᱤᱝ ᱩᱱᱠᱩ ᱟᱠᱚ ᱠᱚ ᱩᱴᱟᱹᱣ ᱛᱩᱞᱟᱹᱣ ᱠᱚᱛᱟ ᱠᱚ ᱡᱟᱦᱟᱸᱭ ᱠᱚᱼᱼ ᱠᱳᱢᱯᱟᱱᱤ ᱠᱷᱚᱱᱟᱜ ᱠᱚ ᱮᱢᱟ ᱠᱚᱣᱟ ᱩᱱᱠᱩ ᱠᱚᱜᱮ ᱠᱚ ᱤᱫᱤ ᱠᱚᱣᱟ᱾
ᱦᱳᱭ ᱦᱳᱭ,
ᱚᱱᱠᱟᱱ ᱦᱚᱲ ᱫᱚ ᱵᱟᱝ ᱞᱟᱜᱟᱜᱼᱟ ᱟᱞᱮ ᱟᱛᱳ ᱠᱚᱨᱮᱱ ᱩᱱᱠᱩ ᱡᱟᱦᱟᱸᱭ ᱚᱲᱟᱜᱼᱼ ᱠᱚᱨᱮ ᱠᱚ ᱟᱹᱥᱩᱞ ᱠᱚ ᱚᱱᱠᱟᱱ ᱠᱚᱜᱮᱧ ᱛᱩᱞᱟᱹᱣ ᱵᱟᱲᱟ ᱠᱚᱣᱟ᱾
ᱦᱳᱭ ᱦᱳᱭ ᱦᱳᱭ,
ᱦᱚᱭ ᱪᱟᱥ-ᱪᱟᱥ-ᱵᱟᱥ ᱠᱟᱹᱢᱤ ᱠᱚᱨᱮᱫ ᱫᱚᱢ ᱜᱚᱲᱚ ᱵᱟᱲᱟ ᱜᱮᱭᱟ ᱠᱚ ᱥᱮ ᱵᱟᱝ ᱵᱟᱢ ᱜᱚᱲᱚ ᱵᱟᱲᱟ ᱟᱠᱚᱣᱟ?
ᱵᱟᱝ ᱵᱟᱝ ᱤᱧ ᱫᱚ ᱵᱟᱭᱨᱮ ᱨᱮᱧ ᱛᱟᱦᱮᱸᱱᱟ ᱞᱟᱹᱭᱟᱢ ᱠᱟᱹᱱᱟᱹᱧ ᱛᱚ ᱟᱫᱚ ᱚᱲᱟᱜ ᱠᱚᱨᱮ ᱫᱚ ᱤᱧ ᱫᱚᱼᱼ ᱮᱠᱷᱚᱱ ᱫᱚ ᱵᱟᱹᱧ ᱥᱮᱱᱚᱜ-ᱟ ᱪᱟᱥ ᱵᱟᱨᱯᱮ ᱵᱟᱪᱷᱚᱨ ᱛᱟᱦᱮᱸᱱ ᱦᱩᱭᱩᱜ ᱟ ᱛᱟᱨᱯᱚᱨ ᱥᱮᱱᱚᱜ ᱦᱩᱭᱩᱜ-ᱟ᱾
ᱵᱟᱭᱨᱮ ᱨᱮᱫᱚ ᱛᱟᱦᱮᱸ ᱠᱟᱛᱮᱫ ᱪᱮᱫ ᱠᱚᱢ ᱪᱤᱠᱟᱹ ᱵᱟᱲᱟᱭ ᱜᱮᱭᱟ?
ᱵᱟᱭᱨᱮ ᱨᱮ ᱠᱟᱹᱢᱤ ᱦᱩᱭᱩᱜᱼᱟ ᱾
ᱚᱱᱠᱟ ᱤᱭᱟᱹ ᱠᱚᱨᱮ ᱯᱷᱮᱠᱴᱨᱤ ᱢᱮᱠᱴᱨᱤ ᱠᱚᱨᱮ ᱥᱮ ᱠᱳᱢᱯᱟᱱᱤ ᱠᱚᱨᱮ ᱯᱮ ᱠᱟᱹᱢᱤᱭᱟ?
ᱦᱮᱸ ᱠᱚᱢᱯᱟᱱᱤ ᱠᱟᱱᱟ ᱚᱱᱟ ᱱᱚᱣᱟ ᱫᱚ ᱥᱩᱱᱩᱢ ᱾ ᱥᱩᱱᱩᱢ ᱯᱷᱮᱠᱴᱨᱤ ᱠᱟᱱᱟ ᱥᱩᱱᱩᱢ ᱤᱭᱟᱹᱜᱼᱟ ᱵᱮᱱᱟᱜᱼᱟ ᱡᱮ ᱠᱚ ᱚᱱᱟ ᱜᱮ, ᱛᱤᱱ ᱠᱚᱨᱮ ᱵᱳᱛᱚᱞ ᱠᱚᱨᱮ ᱯᱮᱠ ᱵᱟᱲᱟᱭ ᱦᱩᱭᱩᱜᱼᱟ ᱾
ᱦᱩᱸ ᱟᱪᱪᱷᱟ ᱾
ᱦᱳᱭ ᱦᱳᱭ ᱾
ᱛᱟᱦᱚᱞᱮ ᱟᱢ ᱛᱤᱱ ᱜᱷᱟᱹᱲᱤᱡ ᱚᱱᱰᱮᱱᱟ-ᱜ ᱰᱤᱩᱴᱤ ᱫᱚ ᱛᱟᱦᱮᱱ ᱛᱟᱯᱮᱭᱟ?
ᱰᱩᱴᱤ ᱫᱚ ᱟᱢ, ᱟᱢ ᱪᱮᱫᱠᱟᱢ ᱠᱚᱨᱟᱣᱼᱟ᱾ ᱟᱢ ᱤᱨᱟᱹᱞ ᱜᱷᱚᱱᱴᱟ ᱾ ᱢᱟ ᱢᱮᱱᱟᱜᱼᱟ᱾ ᱢᱤᱫᱜᱞ ᱵᱟᱨ ᱜᱷᱚᱱᱴᱟ ᱾ ᱡᱟᱨ ᱡᱮᱢᱚᱱ ᱠᱚ ᱥᱳᱢᱚᱭᱚᱜᱼᱟ᱾ ᱚᱱᱠᱟ ᱠᱚ ᱠᱟᱹᱢᱤᱭᱟ ᱾
ᱟᱪᱪᱷᱟ ᱚᱱᱟ ᱴᱟᱭᱤᱢᱤᱝ ᱫᱚ ᱵᱟᱹᱱᱩᱜᱼᱟ᱾ ᱡᱟᱦᱟᱸ ᱞᱮᱠᱟᱢ ᱠᱟᱹᱢᱤᱭᱟ ᱚᱱᱠᱟᱜ ᱜᱮ ᱠᱩᱲᱟᱹᱭ ᱦᱚᱢ ᱧᱟᱢᱟ ᱾
ᱦᱳᱭ ᱦᱳᱭ ᱾
ᱦᱮᱸ ᱾
ᱟᱨ ᱛᱷᱚᱲᱮ ᱡᱚᱢ ᱧᱩ ᱠᱚᱼᱫᱚ ᱠᱳᱢᱯᱟᱱᱤ ᱠᱷᱚᱱᱟᱜ ᱜᱮ ᱮᱢᱟ ᱯᱮᱭᱟ᱾ ᱥᱮ ᱱᱤᱡᱮᱨ ᱛᱮᱜᱮ ᱡᱚᱢᱼ ᱧᱩ ᱫᱚ?
ᱡᱚᱢ ᱧᱩ ᱫᱚ, ᱱᱚᱰᱮᱸ ᱠᱳᱢᱯᱟᱱᱤ ᱜᱮ ᱥᱚᱵ ᱠᱤᱪᱷᱩ ᱟᱫᱚ ᱟᱢᱟᱜ ᱡᱟᱦᱟᱸᱟᱢ ᱠᱟᱹᱢᱤᱭᱟ ᱾ ᱚᱱᱟ ᱠᱷᱚᱡ ᱜᱮ ᱜᱮᱫ ᱟᱭᱼᱦᱟᱸᱜ ᱾
ᱦᱩᱸ ᱟᱪᱪᱷᱟ ᱾
ᱦᱳᱭ ᱾
ᱟᱫᱚ ᱛᱟᱦᱮᱸ ᱠᱚ-ᱫᱚ ᱚᱠᱟᱨᱮ ᱠᱳᱢᱯᱟᱱᱤ ᱴᱷᱮᱱ ᱜᱮ ᱥᱮ᱾ ᱱᱚᱝᱠᱟ ᱚᱲᱟᱜ ᱠᱚ ᱵᱷᱽᱟᱲᱟ ᱯᱮ ᱦᱟᱛᱟᱣ ᱟᱠᱟᱫ ᱛᱮ᱾ ᱚᱱᱛᱮ ᱨᱮᱜᱮ?
ᱵᱟᱝ, ᱵᱟᱝ ᱠᱩᱢᱯᱟᱱᱤᱭᱟ-ᱜ ᱜᱮ ᱢᱮᱱᱟᱜᱼᱟ᱾ ᱛᱟᱦᱮᱸ ᱡᱟᱭᱜᱟ ᱡᱚᱢ ᱡᱟᱭᱜᱟ ᱮ ᱚᱸᱰᱮ ᱜᱮ ᱚᱸ ᱠᱷᱚᱡ ᱜᱮ ᱵᱷᱟᱲᱟᱭ ᱦᱟᱛᱟᱣᱟ ᱾ ᱚᱸ ᱚᱲᱟᱜ ᱵᱷᱽᱟᱲᱟ ᱫᱚ ᱵᱟᱝ ᱞᱟᱜᱟᱜᱼᱟ᱾ ᱫᱚ ᱡᱚᱢᱼᱧᱩ ᱨᱮᱱᱟᱜ ᱜᱮ ᱞᱟᱜᱟᱜᱼᱟ ᱾
ᱦᱩᱸ ᱾
ᱟᱨᱦᱚᱭ,
ᱦᱮᱸ ᱛᱟᱦᱚᱞᱮ ᱚᱲᱟᱜ ᱦᱚᱲ ᱠᱚᱼᱫᱚ ᱪᱮᱫ ᱞᱮᱠᱟ ᱠᱚᱠᱩ
ᱚᱲᱟᱜ ᱦᱚᱲ ᱠᱚᱼᱫᱚ ᱚᱲᱟᱜ ᱠᱚᱨᱮ ᱜᱮ ᱾